ᱦᱮᱸ ᱡᱚᱦᱟᱨ ᱜᱮ ᱾
ᱡᱚᱦᱟᱨ ᱜᱮ ᱜᱚᱝᱠᱮ ᱾
ᱦᱮᱸ ᱡᱚᱦᱟᱨ ᱜᱮ ᱱᱟᱯᱟᱭ ᱜᱮᱭᱟᱵᱤᱱ ᱾
ᱦᱮᱸ ᱱᱟᱯᱟᱭ ᱜᱮ ᱟᱹᱞᱤᱧ ᱫᱚ ᱟᱵᱤᱱ ᱜᱮ ᱚᱠᱟᱞᱮᱠᱟ ᱾
ᱦᱮᱸ ᱟᱹᱞᱤᱧ ᱦᱚᱸ ᱮᱠᱷᱚᱱ ᱫᱚ ᱱᱟᱯᱟᱭ ᱜᱮᱭᱟᱞᱤᱧ ᱾
ᱦ ᱟᱫᱚ ᱪᱮᱫ ᱠᱚᱰᱤᱱ ᱪᱤᱠᱟᱹ ᱵᱟᱲᱟᱭᱮᱫ ᱠᱟᱱ ᱛᱟᱦᱮᱸ?
ᱟ ᱪᱮᱫ ᱠᱚᱫᱚ ᱱᱤᱛᱚᱜ ᱫᱚ ᱚᱲᱟᱜ ᱠᱚᱨᱮ ᱜᱮ ᱫᱩᱲᱩᱵ ᱵᱟᱲᱟ ᱦᱩᱭ ᱟᱠᱟᱱᱟ ᱾
ᱟᱪᱪᱷᱟ ᱟᱪᱪᱷᱟ ᱛᱟᱦᱞᱮ ᱮ ᱟᱯᱮ ᱥᱮᱫᱫᱚ ᱚᱠᱟᱞᱮᱠᱟ ᱟᱵᱚᱦᱟᱣᱟ ᱫᱚ ᱱᱤᱛ ᱜᱷᱟᱹᱲᱤᱡ?
ᱟᱪᱪᱷᱟ ᱛᱤᱦᱤᱧ ᱫᱚ ᱡᱟᱹᱯᱩᱫ ᱞᱮᱫᱟᱭ ᱥᱮᱛᱟᱜ ᱧᱚᱜ ᱫᱚ ᱟᱫᱚ ᱱᱤᱛᱚᱜ ᱫᱚ ᱯᱷᱟᱸᱠ ᱠᱟᱫᱟᱭ ᱾ ᱢᱮᱱᱠᱷᱟᱱ ᱚᱱᱠᱟ ᱫᱟᱜ ᱠᱚᱫᱚ ᱚᱱᱠᱟ ᱫᱚ ᱵᱟᱹᱱᱩᱜᱼᱟ ᱾ ᱥᱮ ᱠᱷᱮᱛ ᱠᱚᱦᱚᱸ ᱞᱚᱥᱚᱫᱚᱜᱼᱟ ᱚᱱᱠᱟ ᱫᱚ ᱵᱟᱭ ᱫᱟᱜ ᱮᱫᱟ ᱾
ᱟᱪᱪᱷᱟ ᱟᱪᱪᱷᱟ ᱦᱮᱸ ᱛᱮᱦᱮᱧ ᱞᱟᱹᱭ ᱜᱟᱱᱚᱜᱼᱟ ᱛᱦᱤᱧ ᱫᱚ ᱥᱮᱨᱚᱠᱚᱢ ᱫᱚ ᱦᱟᱸᱜ ᱱᱚᱱᱛᱮ ᱫᱚ ᱫᱟᱜ ᱡᱟᱹᱲᱤ ᱫᱚ ᱵᱟᱝ ᱦᱩᱭ ᱠᱟᱱᱟ ᱠᱷᱟᱹᱞᱤ ᱥᱤᱛᱩᱝ ᱠᱟ ᱠᱟᱛᱮ ᱟᱨᱠᱤ ᱡᱟᱹᱥᱛᱤ ᱥᱤᱛᱩᱝ ᱠᱟᱫᱟᱭ ᱟᱨᱠᱤ ᱡᱟᱥᱛᱤ ᱛᱟᱨᱟᱥ ᱜᱮ ᱛᱟᱦᱮᱸ ᱠᱟᱱᱟ ᱛᱮᱦᱮᱧ ᱫᱚ ᱟᱨ ᱜᱚᱨᱚᱢ ᱡᱟᱹᱥᱛᱤ ᱧᱚᱜ ᱛᱟᱦᱮᱸ ᱠᱟᱱᱟ ᱥᱚᱠᱟᱞ ᱵᱮᱞᱟ ᱠᱷᱚᱡ ᱟᱫᱚ ᱱᱤᱛ ᱜᱷᱟᱹᱲᱤᱡ ᱫᱚ ᱵᱮᱥ ᱜᱮ ᱟᱹᱭᱠᱟᱹᱜ ᱠᱟᱱᱟ ᱾
ᱚ ᱟᱨ ᱨᱚᱦᱚᱭ ᱠᱚᱫᱚ ᱯᱮ ᱟᱨᱟᱢᱵᱷᱚ ᱠᱮᱫᱟ ᱾
ᱨᱚᱦᱚᱭ ᱠᱚᱢᱟ ᱵᱟᱹᱫᱽ ᱨᱮᱢᱟ ᱟᱹᱣᱨᱤ ᱦᱩᱭᱩᱜᱚᱜᱼᱟ ᱱᱚᱛᱮ ᱫᱚ ᱠᱷᱟᱹᱞᱤ ᱯᱤᱰᱟᱹ ᱢᱟᱜ ᱠᱚᱜᱮ ᱡᱳᱨ ᱠᱟᱫᱟ ᱠᱚ
ᱻ
ᱫᱟᱜ ᱠᱚᱦᱚᱸ ᱫᱚ ᱟᱹᱣᱨᱤᱭᱟᱜᱼᱟ ᱾ ᱢᱟᱱᱮ ᱫᱟᱜ ᱫᱚ ᱠᱚᱢ ᱜᱮ ᱫᱟᱜ ᱟᱠᱟᱫᱟᱭ ᱾ ᱠᱷᱟᱹᱞᱤ ᱦᱩᱰᱮᱞ ᱵᱤᱡᱽᱞᱤ ᱠᱚ ᱦᱩᱭ ᱵᱟᱲᱟᱜ ᱠᱟᱱᱟ ᱟᱫᱚ ᱫᱟᱜ ᱫᱚ ᱟᱹᱣᱨᱤ ᱦᱤᱡᱩᱜᱼᱟ ᱚᱱᱠᱟ ᱨᱟᱸᱜᱟ ᱢᱟᱹᱪᱷᱤ ᱫᱚ ᱾
ᱦᱮᱸ ᱛᱟᱦᱞᱮ ᱜᱚᱝᱠᱮ ᱪᱮᱫ ᱱᱤᱭᱟ ᱠᱟᱛᱷᱟ ᱦᱩᱭᱩᱜ- ᱟ ᱫᱚ ᱾
ᱦᱮᱸ ᱜᱚᱝᱠᱮ ᱾
ᱞᱟᱹᱭ ᱫᱟᱞᱤᱧ ᱪᱮᱫ ᱱᱤᱭᱟᱹ ᱠᱟᱛᱷᱟᱜᱼᱟ ᱞᱟᱝ? ᱻ
ᱚ ᱠᱟᱛᱷᱟ ᱫᱚ ᱻ ᱟᱞᱟᱝ ᱛᱟᱞᱟᱨᱮ ᱱᱤᱛᱚᱜ ᱫᱚ ᱜᱚᱴᱟ ᱦᱩᱭᱩᱜᱼᱟ, ᱡᱮ ᱟ ᱜᱟᱰᱟ ᱫᱚ ᱜᱟᱰᱟ ᱤᱫᱤ ᱠᱟᱛᱮᱜ
ᱟᱪᱪᱷᱟ ᱻ
ᱫᱚ ᱡᱮ ᱜᱟᱰᱟ ᱫᱚ ᱪᱮᱫ ᱠᱟᱱᱟ ᱴᱷᱤᱠᱜᱮᱭᱟ ᱚᱱᱟ ᱠᱚ ᱛᱷᱚᱲᱟ ᱠᱟᱹᱴᱤᱡ ᱵᱟᱲᱟᱭ ᱦᱩᱭᱩᱜᱼᱟ᱾
ᱟᱸ
ᱛᱚ ᱢᱮᱱᱮᱫ ᱠᱟᱱᱟᱞᱤᱧ ᱱᱚᱜᱼᱚᱭ ᱡᱮ ᱜᱟᱰᱟ ᱡᱟᱦᱟᱸ ᱨᱤᱵᱷᱟᱨᱥ ᱴᱷᱤᱠ ᱜᱮᱭᱟ᱾ ᱱᱚᱣᱟ ᱫᱚ ᱦᱩᱭᱩᱜᱚᱜ ᱠᱟᱱᱟ ᱡᱮ ᱢᱤᱫ ᱢᱤᱫᱴᱟᱝ ᱡᱟᱦᱟᱸ ᱥᱤᱨᱡᱚᱱ ᱟᱠᱟᱱ ᱴᱷᱤᱠ ᱜᱮᱭᱟ
ᱦᱩᱸ
ᱥᱤᱨᱡᱚᱱ ᱟᱠᱟᱱ ᱡᱟᱦᱟᱸ ᱠᱮᱴᱮᱡ ᱫᱟᱜ ᱨᱮᱱᱟᱜ ᱞᱤᱸᱜᱤᱱ ᱦᱚᱨ ᱢᱟᱱᱮ ᱟᱹᱰᱤ ᱢᱟᱨᱟᱝ ᱴᱷᱤᱠ ᱜᱮᱭᱟ ᱟᱹᱰᱤ ᱢᱟᱨᱟᱝ ᱥᱤᱨᱡᱚᱱ ᱟᱠᱟᱱ ᱠᱮᱴᱮᱡ ᱫᱟᱜ ᱨᱮᱱᱟᱜ ᱞᱤᱸᱜᱤᱱ ᱦᱚᱨ ᱱᱚᱣᱟ ᱫᱚ ᱢᱮᱱ ᱜᱟᱱᱚᱜᱚᱜᱼᱟ᱾ ᱡᱟᱣᱜᱮ ᱡᱟᱦᱟᱸ ᱩᱥᱩᱞ ᱵᱩᱨᱩ, ᱰᱩᱝᱨᱤ ᱵᱟᱝᱠᱷᱟᱱ ᱡᱷᱟᱨᱱᱟ ᱠᱷᱚᱱ ᱡᱟᱦᱟᱸ ᱫᱟᱜ ᱩᱰᱩᱠ ᱠᱟᱛᱮ ᱞᱟᱛᱟᱨ ᱥᱮᱫ ᱞᱤᱝᱜᱤᱱ ᱦᱤᱡᱩᱜᱚᱜ ᱠᱤᱝᱵᱟ ᱢᱩᱪᱟᱹᱫ ᱨᱮ ᱡᱟᱦᱟᱸ ᱫᱚᱨᱭᱟ ᱢᱟᱨᱟᱝ ᱢᱟᱨᱟᱝ ᱡᱟᱦᱟᱸ ᱰᱷᱚᱰᱟ ᱵᱟᱝᱠᱷᱟᱱ ᱮᱴᱟᱜ ᱡᱟᱦᱟᱱ ᱢᱟᱨᱟᱝ ᱱᱟᱹᱭ ᱠᱚᱨᱮ ᱜᱟᱰᱟ ᱥᱟᱶ ᱢᱮᱥᱟᱜᱼᱟ᱾
ᱦᱮᱸ
ᱛᱚ ᱱᱚᱰᱮ ᱟᱨᱦᱚᱸ ᱢᱮᱱ ᱜᱟᱱᱚᱜᱼᱟ, ᱡᱮ ᱜᱟᱰᱟ ᱫᱚ ᱟᱵᱚᱣᱟᱜ ᱫᱷᱟᱹᱨᱛᱤ ᱞᱟᱹᱜᱤᱫ ᱟᱹᱰᱤᱜᱤ ᱞᱟᱹᱠᱛᱤᱭᱟᱱᱟᱜ ᱠᱟᱱᱟ᱾ ᱵ
ᱮᱠᱫᱚᱢ ᱟᱨ ᱜᱟᱰᱟ ᱫᱚ ᱱᱚᱝᱠᱟᱱᱟᱜ ᱠᱟᱱᱟ ᱡᱟᱦᱟᱸ ᱫᱚ ᱜᱚᱴᱟ ᱡᱟᱭᱜᱟᱭ ᱫᱟᱜ ᱦᱟᱱᱛᱮ ᱱᱟᱛᱮ ᱯᱟᱥᱱᱟᱣ ᱫᱟᱭ ᱚᱠᱟ ᱫᱚ ᱡᱷᱟᱨᱱᱟ ᱠᱷᱚᱱ ᱞᱤᱸᱜᱤ ᱟᱬᱜᱚᱱ ᱠᱟᱛᱮᱜ ᱜᱚᱴᱟ ᱪᱟᱞᱟᱜ ᱠᱟᱱᱟ᱾
ᱦᱳᱭ ᱦᱳᱭ
ᱟᱨ ᱜᱟᱰᱟ ᱡᱩᱫᱤ ᱵᱟᱝ ᱛᱟᱦᱮᱸ ᱠᱚᱜᱼᱟ ᱦᱳᱭᱛᱚ ᱫᱟᱜ ᱠᱚᱫᱚ ᱵᱟᱵᱚᱱ ᱧᱟᱢ ᱠᱮᱭᱟ᱾
ᱦᱳᱭ ᱦᱳᱭ ᱱᱚᱣᱟ ᱢᱟᱱᱮ ᱱᱚᱣᱟ ᱜᱟᱰᱟ ᱦᱚᱛᱮ ᱛᱮᱜᱮ ᱢᱟᱱᱮ ᱡᱟᱦᱟᱸ ᱞᱤᱸᱜᱤᱱ ᱦᱤᱡᱩᱜᱚᱜᱼᱟ᱾ ᱪᱮᱛᱟᱱ ᱵᱩᱨᱩ ᱰᱷᱚᱸᱜᱟ ᱠᱷ ᱛ ᱞᱤᱜᱤ ᱦᱩᱭᱩᱜ ᱠᱟᱱᱟ ᱱᱚᱣᱟ ᱫᱚ ᱚᱱᱟ ᱜᱟᱰᱟ ᱵᱟᱝ ᱛᱟᱦᱮᱸᱱ ᱠᱷᱟᱱ ᱱᱚᱣᱟ ᱫᱟᱜ ᱠᱚᱫᱚ ᱦᱚᱳᱭᱛᱳ ᱢᱟᱱᱮ ᱛᱷᱤᱨ ᱵᱟᱝ ᱛᱟᱦᱮᱸ ᱠᱚᱜᱼᱟ᱾ ᱟᱴᱠᱟᱣ ᱵᱟᱝ ᱛᱟᱦᱮᱸ ᱠᱚᱜᱼᱟ ᱱᱚᱣᱟ ᱦᱳᱭᱛᱳ ᱵᱟᱝ ᱟᱵᱵᱚ ᱧᱮᱞ ᱧᱟᱢ ᱫᱟᱲᱮ ᱠᱮᱭᱟ᱾ ᱥᱮ ᱟᱵᱚ ᱠᱚ ᱛᱟᱞᱟᱨᱮ ᱩᱱᱟᱹᱜ ᱚᱨᱥᱚᱝ ᱵᱟᱭ ᱦᱮᱡ ᱠᱚᱜᱼᱟ᱾
ᱦᱳᱭ
ᱟᱵᱚ ᱪᱮᱛᱟᱱ ᱨᱮ ᱟᱨᱚ ᱫᱟᱜ ᱢᱟᱱᱮ ᱠᱟᱹᱴᱤᱡ ᱥᱚᱢᱚᱥᱥᱟ ᱦᱩᱭ ᱠᱚᱜ ᱟᱹᱰᱤ ᱟᱱᱟᱴ- ᱟᱱᱟᱴ ᱠᱚᱨᱮ ᱵᱚᱱ ᱯᱟᱲᱟᱣ ᱠᱚᱜᱼᱟ ᱫᱟᱜ ᱠᱚ ᱵᱟᱝ ᱛᱟᱦᱮᱸ ᱞᱮᱱᱠᱷᱟᱱ ᱜᱟᱰᱟ ᱵᱟᱝ ᱛᱟᱦᱮᱸ ᱞᱮᱱᱠᱷᱟᱱ
ᱚ
ᱮ ᱟᱨ ᱢᱤᱫᱴᱮᱱ ᱦᱩᱭᱩᱜᱜ ᱠᱟᱱᱟ ᱡᱮ ᱜᱟᱰᱟ ᱛᱟᱦᱮᱸᱱ ᱦᱚᱛᱮᱫ ᱛᱮ ᱛᱤᱱᱟᱹᱜ ᱢᱚᱸᱡᱽ ᱥᱤᱛᱩᱝ ᱫᱤᱱ ᱠᱚᱨᱮᱜ ᱦᱚᱸ ᱪᱟᱞᱟᱣ ᱠᱟ ᱠᱟᱛᱮᱜ ᱟᱹᱰᱤ ᱢᱚᱸᱡ ᱨᱮᱭᱟᱲ ᱜᱮ ᱵᱩᱡᱩᱜᱚᱜᱼᱟ᱾ ᱚᱱᱟ ᱜᱟᱰᱟ ᱫᱷᱟᱨᱮ ᱨᱮ ᱫᱩᱲᱩᱵ ᱠᱟᱛᱮᱫ ᱢᱚᱸᱡᱽ ᱧᱚᱜ ᱵᱩᱡᱷᱟᱹᱜᱼᱟ, ᱠᱟᱹᱴᱤᱡ᱾
ᱦᱳᱭ ᱦᱳᱭ ᱛᱚ ᱱᱚᱸᱰᱮ ᱡᱟᱦᱟᱸ ᱟᱱᱮ ᱜᱟᱰᱟ ᱜᱟᱰᱟ ᱨᱮᱫᱚ ᱠᱤᱱᱛᱩ ᱡᱟᱣᱜᱮ ᱠᱷᱟᱹᱞᱤ ᱥᱟᱯᱷᱟ ᱟᱨ ᱢᱟᱨᱥᱟᱞ ᱡᱟᱦᱟᱸ ᱫᱚ ᱯᱷᱟᱹᱨᱭᱟᱹ ᱴᱷᱤᱠ ᱜᱮᱭᱟ ᱯᱷᱟᱹᱨᱭᱟᱹ ᱫᱟᱜ ᱠᱚ ᱛᱟᱦᱮᱸᱱᱟ ᱱᱚᱸᱰᱮ ᱢᱟᱱᱮ ᱡᱟᱦᱟᱸ ᱵᱩᱨᱩ ᱨᱮᱱᱟᱜ ᱡᱟᱦᱟᱸ ᱵᱚᱨᱚᱯ ᱞᱮᱠᱟ ᱡᱟᱦᱟᱸ ᱤᱭᱟᱹ ᱰᱷᱤᱯᱟᱹ ᱠᱷᱚᱱ ᱡᱟᱦᱟᱸ ᱞᱤᱸᱜᱤᱱ ᱦᱤᱡᱩᱜᱚᱜ ᱫᱟᱜ ᱢᱟᱱᱮ ᱱᱚᱣᱟ ᱫᱚ ᱢᱟᱱᱮ ᱚᱱᱟ ᱥᱟᱶᱛᱮ ᱡᱟᱦᱟᱸ ᱡᱟᱹᱯᱩᱫ ᱫᱟᱜ ᱛᱮ ᱢᱟᱱᱮ ᱜᱟᱰᱟ ᱫᱚ ᱯᱮᱨᱮᱡ ᱛᱟᱦᱮᱸᱱᱟ ᱟᱨᱠᱤ ᱱᱚᱣᱟ ᱢᱟᱱᱮ ᱫᱚ ᱥᱯᱚᱥᱴᱚ ᱮᱠᱫᱚᱢ ᱵᱩᱡᱩᱜ ᱵᱩᱡᱷᱟᱹᱣ ᱧᱟᱢᱚᱜᱚᱜᱼᱟ ᱡᱮᱚᱱᱮ ᱡᱟᱦᱟᱸ ᱥᱮᱨᱢᱟ ᱫᱟᱜ ᱠᱤᱢᱵᱟ ᱚᱱᱮ ᱵᱩᱨᱩ ᱰᱷᱤᱯ ᱞᱤᱸᱜᱤᱱ ᱠᱷᱚᱱ ᱯᱷᱮᱰ ᱠᱟᱱᱛᱮ ᱱᱚᱣᱟ ᱠᱚ ᱫᱚᱨᱭᱟ ᱫᱟᱜ ᱫᱚ ᱠᱤᱝᱵᱟ ᱜᱟᱰᱟ ᱢᱟᱱᱮ ᱟᱹᱰᱤ ᱥᱟᱯᱷᱟ ᱜᱮ ᱛᱟᱦᱮᱸᱱᱟ ᱢᱟᱱᱮ
ᱟᱹᱰᱤ ᱢᱟᱱᱮ ᱟᱹᱰᱤ ᱢᱚᱱ ᱡᱤᱣᱤ ᱠᱚ ᱟᱹᱰᱤ ᱨᱟᱲᱮᱡ ᱩᱛᱟᱹᱨᱚᱜᱼᱟ ᱱᱚᱣᱟ ᱠᱚ ᱧᱮᱞ ᱠᱟᱛᱮᱜ ᱱᱚᱣᱟ
ᱜᱟᱰᱟ ᱜᱟᱰᱟ ᱫᱚ ᱠᱤ ᱢᱤᱫᱴᱮᱱ ᱤᱭᱟᱹᱨ ᱨᱮᱭᱟᱜ ᱠᱟᱱᱟ ᱚᱱᱟ ᱫᱚ ᱵᱟᱝ ᱠᱟᱱᱟ ᱯᱩᱨ ᱱᱚᱣᱟ ᱟᱵᱚᱮᱱ ᱢᱟᱹᱱᱢᱤᱭᱟᱜ ᱢᱚᱱᱮ ᱥᱟᱞᱟᱜ ᱦᱚᱸ ᱢᱤᱞᱟᱹᱣ ᱢᱮᱱᱟᱜᱼᱟ ᱡᱟᱦᱟᱸ ᱫᱚ ᱟᱹᱰᱤ ᱢᱚᱸᱡᱽ ᱢᱟᱱᱮ ᱨᱚᱢᱚᱚᱡ ᱧᱚᱜ ᱵᱩᱡᱷᱟᱹᱜᱼᱟ ᱡᱟᱦᱟᱸ ᱚᱱᱠᱟ ᱠᱟᱰᱟ ᱫᱟᱜ ᱞᱮᱠᱟ ᱞᱤᱸᱜᱤᱱᱟ ᱱᱚᱝᱠᱟ ᱜᱮ ᱟᱵᱚᱣᱟᱜ ᱢᱚᱱᱮ ᱦᱚᱸ ᱟᱹᱰᱤ ᱢᱚᱸᱡᱽ ᱢᱟᱹᱱᱢᱤ ᱟᱨᱠᱤ ᱡᱤᱣᱤ ᱦᱚᱸ ᱱᱟᱯᱟᱭ ᱧᱚᱜ ᱵᱩᱡᱩᱜᱼᱟ᱾
ᱚᱱᱟ ᱥᱟᱶᱛᱮ ᱡᱟᱦᱟᱸ ᱟᱵᱮᱱ ᱵᱮᱱ ᱢᱮᱱ ᱠᱮᱭᱟ ᱢᱟᱹᱱᱢᱤ ᱡᱟᱦᱟᱸ ᱚᱨᱥᱚᱝ ᱱᱚᱣᱟ ᱠᱚ ᱮᱠᱫᱚᱢ ᱱᱚᱣᱟ ᱡᱚᱛᱷᱟᱛ ᱠᱟᱱ ᱜᱮᱭᱟ ᱥᱟᱶᱛᱮ ᱟᱨᱦᱚᱸ ᱞᱟᱹᱭ ᱜᱟᱱᱚᱜᱼᱟ ᱡᱮ ᱡᱟᱦᱟᱸ ᱵᱤᱨ ᱵᱩᱨᱩ ᱠᱚᱨᱮ ᱡᱟᱦᱟᱸ ᱡᱤᱵᱡᱤᱭᱟᱹᱞᱤ ᱠᱚᱣᱟᱜ ᱢᱟᱱᱮ ᱟᱥᱲᱟ ᱴᱷᱤᱠᱜᱮᱭᱟ ᱢᱟᱱᱮ ᱜᱟᱰᱟ ᱫᱟᱜ ᱛᱮᱜᱮ ᱢᱟᱱᱮ ᱟᱵᱚ ᱢᱟᱹᱱᱢᱤ ᱥᱮ ᱡᱤᱵᱽ ᱡᱤᱭᱟᱹᱞᱤ ᱠᱚ ᱧᱩ ᱫᱟᱜ ᱵᱚᱱ ᱧᱟᱢᱟ ᱚᱱᱟ ᱥᱟᱶ ᱥᱟᱶᱛᱮ ᱟᱨ ᱦᱟᱹᱠᱩ ᱟᱨ ᱮᱴᱟᱜ ᱫᱟᱜ ᱨᱮᱱ ᱡᱤᱣᱤ ᱠᱚ ᱞᱟᱹᱜᱤᱫ ᱱᱚᱣᱟ ᱫᱚ ᱢᱤᱫᱴᱟᱝ ᱢᱟᱨᱟᱝ ᱵᱟᱥᱟ ᱠᱟᱱᱟ ᱥᱮ ᱢᱤᱫᱴᱮᱡ ᱢᱟᱨᱟᱝ ᱴᱷᱟᱶ ᱞᱮᱠᱟᱱᱟᱜ ᱟᱵᱚ ᱠᱚ ᱛᱟᱞᱟᱨᱮᱭ ᱫᱚᱦᱚ ᱠᱟᱜ ᱠᱟᱱᱟ
ᱦᱳᱭ ᱟᱨ ᱡᱟᱦᱟᱸ ᱛᱚᱢᱵᱟᱣ ᱫᱟᱜ ᱛᱟᱦᱮᱸᱱᱟ ᱚᱱᱟ ᱨᱮᱫᱚ ᱦᱳᱭᱛᱳ ᱟᱹᱰᱤ ᱠᱤᱪᱷᱩ ᱚᱱᱠᱟᱱᱟᱜ ᱢᱟᱱᱮ ᱵᱟᱹᱲᱤᱡ ᱤᱭᱟᱹ ᱠᱚ ᱦᱩᱭ ᱫᱟᱲᱮᱭᱟᱜᱼᱟ ᱨᱳᱜᱽ ᱟᱡᱟᱨ ᱢᱮᱱᱠᱷᱟᱱ ᱜᱟᱰᱟ ᱫᱟᱜ ᱛᱮᱫᱚ ᱚᱱᱠᱟ ᱫᱚ ᱞᱤᱸᱜᱤ ᱛᱟᱦᱮᱱᱟ ᱥᱮ ᱟᱫᱚ
ᱦᱮᱸ ᱚᱱᱟ ᱯᱩᱨᱟᱹ ᱯᱷᱟᱨᱪᱟ ᱯᱷᱚᱨᱪᱟ ᱮᱠᱫᱚᱢ ᱢᱟᱱᱮ
ᱦᱮᱸ ᱦᱮᱸ
ᱚᱱᱟ ᱥᱟᱶᱛᱮ ᱟᱨᱦᱚᱸ ᱞᱟᱹᱭ ᱜᱟᱱᱚᱜᱼᱟ ᱡᱟᱦᱟᱸ ᱫᱚ ᱚᱱᱮ ᱢᱟᱹᱱᱢᱤ ᱠᱚ ᱥᱟᱶᱛᱮ ᱥᱮ ᱡᱤᱵᱽ ᱡᱤᱭᱟᱹᱞᱤ ᱠᱚ ᱥᱟᱶᱛᱮ ᱡᱟᱦᱟᱸ ᱞᱟᱹᱭ ᱮᱱᱟ ᱥᱟᱶᱛᱮ ᱱᱚᱣᱟ ᱦᱚᱸ ᱢᱮᱱ ᱜᱟᱱᱚᱜᱼᱟ ᱫᱚ ᱪᱟᱥᱵᱟᱥ ᱠᱚᱨᱮ ᱦᱚᱸ ᱡᱟᱦᱟᱸ ᱫᱚ ᱜᱟᱰᱟ ᱟᱲᱮ ᱨᱮᱱᱟᱜ ᱦᱟᱥᱟ
ᱦᱮᱸ ᱴᱷᱤᱠ ᱜᱮᱭᱟ ᱢᱟᱱᱮ ᱟᱹᱰᱤ ᱜᱮ ᱩᱯᱡᱟᱹᱣᱟᱭ ᱩᱯᱡᱟᱹᱣᱮ ᱛᱟᱦᱮᱱᱟ ᱡᱟᱦᱟᱸᱛᱮ ᱪᱟᱥᱵᱟᱥ ᱟᱹᱰᱤ ᱱᱟᱯᱟᱭ ᱦᱩᱭᱩᱜᱼᱟ᱾ ᱠᱟᱨᱚᱱ ᱟᱵᱚ ᱵᱚᱱ ᱵᱟᱲᱟᱭ ᱜᱮᱭᱟ ᱡᱟᱦᱟᱸ ᱵᱟᱹᱫ ᱨᱮ ᱪᱟᱥᱵᱟᱥ ᱥᱮ ᱠᱤᱢᱵᱟ ᱜᱟᱰᱟ ᱫᱷᱟᱨᱮ ᱠᱚᱨᱮ ᱡᱟᱦᱟᱸ ᱠᱚᱵᱚ ᱟᱨᱡᱟᱣᱮᱫ ᱠᱟᱱᱟ ᱱᱚᱣᱟ ᱠᱚ ᱢᱟᱱᱮ ᱟᱹᱰᱤ ᱟᱹᱰᱤ ᱱᱟᱯᱟᱭ ᱜᱮ ᱛᱟᱦᱮᱸᱱᱟ ᱡᱮᱦᱮᱛᱩ ᱢᱟᱱᱮ ᱫᱟᱜ ᱵᱟᱝᱠᱷᱟᱱ ᱢᱟ ᱡᱟᱦᱟᱱᱟᱜ ᱡᱤᱱᱤᱥ ᱵᱟᱵᱚ ᱪᱟᱥ ᱟᱵᱟᱫ ᱫᱟᱲᱮᱭᱟᱜ ᱥᱮ
ᱦᱳᱭ ᱟᱨ ᱢᱤᱫᱴᱮᱱ ᱦᱚᱭᱩᱜ ᱠᱟᱱᱟ ᱡᱮ ᱜᱟᱰᱟ ᱜᱟᱰᱟ ᱦᱚᱛᱮᱫ ᱛᱮᱜᱮ ᱡᱟᱦᱟᱸ ᱥᱮᱫᱟᱭ ᱦᱟᱯᱲᱟᱢ ᱠᱚ ᱞᱟᱹᱭ ᱛᱮᱞᱠᱩᱯᱤ ᱛᱩᱯᱩ ᱱᱟᱹᱭ ᱜᱷᱟᱴ ᱛᱮᱠᱚ ᱤᱫᱤ ᱠᱚᱣᱟ ᱵᱚᱸᱜᱟ ᱛᱟᱞᱟ ᱞᱮᱱᱠᱷᱟᱱ ᱢᱮᱱᱠᱷᱟᱱ ᱱᱮᱛᱟᱨ ᱫᱚ ᱩᱱᱟᱹᱜ ᱫᱚ ᱚᱱᱠᱟ ᱵᱟᱠᱚ ᱪᱟᱞᱟᱜ ᱠᱟᱱᱟ ᱜᱟᱰᱟ ᱫᱟᱜ ᱨᱮᱜᱮ ᱚᱱᱠᱟ ᱠᱚ ᱵᱳᱦᱮᱞ ᱫᱟ
ᱦᱳᱭ ᱦᱳᱭ ᱴᱷᱤᱠ ᱴᱷᱤᱠ
ᱚᱱᱟ ᱢᱤᱫᱴᱮᱱ ᱟᱹᱰᱤ ᱱᱟᱯᱟᱭ ᱨᱮᱭᱟᱜ ᱢᱤᱫᱴᱮᱱ ᱤᱭᱟᱹ ᱠᱟᱱ ᱜᱮᱭᱟ ᱜᱟᱰᱟ ᱢᱮᱱᱟᱜ ᱛᱮ
ᱛᱚ ᱱᱚᱝᱠᱟ ᱦᱚᱸ ᱢᱮᱱ ᱜᱟᱱᱚᱜᱼᱟ ᱛᱚ ᱛᱚ ᱱᱚᱝᱠᱚ ᱦᱚ ᱢᱮᱱ ᱜᱟᱱᱚᱜᱼᱟ ᱡᱟᱦᱟᱸ ᱜᱟᱰᱟ ᱢᱟᱱᱮ ᱜᱟᱰᱟ ᱫᱚ ᱦᱩᱭᱩᱜ ᱠᱟᱱᱟ ᱮᱠᱪᱩᱭᱮᱞᱤ ᱢᱟᱱᱮ ᱱᱚᱣᱟ ᱡᱟᱦᱟᱸ ᱱᱚᱣᱟ ᱢᱟᱹᱱᱢᱤ ᱠᱤᱝᱵᱟ ᱡᱤᱵᱽᱼᱡᱤᱭᱟᱹᱞᱤ ᱥᱟᱶ ᱛᱮᱫᱚ ᱵᱟᱝ ᱱᱚᱣᱟ ᱢᱟᱱᱮ ᱯᱩᱨᱟᱹ ᱫᱷᱟᱹᱨᱛᱤ ᱨᱮᱱᱟᱜ ᱡᱤᱣᱤ ᱵᱟᱧᱪᱟᱣ ᱫᱚᱦᱚᱭ ᱞᱟᱹᱜᱤᱫ ᱢᱤᱫ ᱢᱤᱫᱴᱟᱝ ᱟᱹᱰᱤ ᱢᱟᱱᱮ ᱟᱹᱰᱤ ᱞᱟᱹᱴᱩ ᱟᱹᱰᱤ ᱢᱟᱨᱟᱝ ᱥᱤᱨᱡᱚᱱ ᱠᱟᱱᱟ ᱱᱚᱣᱟ ᱫᱚ
ᱟᱹᱰᱤ ᱢᱟᱨᱟᱝ ᱮᱱᱮᱢ ᱛᱟᱭ ᱢᱤᱫ ᱫᱚ ᱟᱨ ᱛᱟᱦᱞᱮ ᱟᱯᱮ ᱚᱱᱠᱟ ᱜᱟᱰᱟ ᱟᱯᱮ ᱚᱱᱛᱮ ᱢᱮᱱᱟᱜ ᱜᱮᱭᱟ?
ᱜᱟᱰᱟ ᱫᱚ ᱱᱚᱱᱛᱮ ᱞᱟᱹᱭ ᱜᱟᱱᱚᱜᱼᱟ ᱜᱟᱰᱟ ᱫᱚ ᱵᱟᱝᱜᱮ ᱵᱟᱹᱱᱩᱜ ᱦᱟᱛᱟᱲ ᱠᱟᱫᱟ ᱵᱟᱹᱱᱩᱜᱼᱟ ᱟᱨᱠᱤ ᱱᱚᱛᱮ ᱫᱚ ᱠᱷᱟᱹᱞᱤ ᱱᱚᱛᱮ ᱫᱚ ᱚᱱᱟ ᱡᱟᱦᱟᱸ ᱢᱟᱱᱮ ᱟᱹᱰᱤ ᱠᱷᱟᱴᱚ ᱢᱟᱪᱷᱟᱛᱮ ᱢᱤᱫᱴᱮᱡ ᱠᱚ ᱢᱮᱛᱟᱜ ᱠᱟᱱᱟ ᱡᱟᱦᱟᱸ ᱠᱷᱟᱹᱲᱤ ᱠᱷᱟᱹᱲᱤ ᱢᱮᱱᱟᱜ ᱟᱠᱟᱫᱟ ᱱᱚᱣᱟ ᱛᱮᱜᱮ ᱫᱟᱜ ᱫᱚ ᱞᱤᱸᱜᱤᱱ ᱦᱤᱡᱩᱜᱚᱜᱼᱟ ᱟᱨᱠᱤ
ᱢᱮᱱᱠᱷᱟᱱ ᱚᱱᱟ ᱦᱚᱸᱛᱚ ᱵᱟᱝ ᱛᱟᱦᱮᱱᱟ ᱥᱤᱛᱩᱝ ᱫᱤᱱ ᱫᱚ
ᱦᱮᱸ ᱵᱟᱝ ᱦᱳᱭ ᱥᱤᱛᱩᱝ ᱫᱤᱱ ᱫᱚ ᱵᱟᱝ ᱛᱟᱦᱮᱸᱱᱚᱜ
ᱟᱨ ᱡᱛᱟᱜ ᱠᱟᱱᱟ
ᱡᱟᱦᱟᱸ ᱡᱟᱹᱯᱩᱫ ᱫᱟᱜ ᱦᱩᱭᱩᱜᱚᱜ ᱠᱟᱱᱟ ᱚᱱᱟ ᱠᱚ ᱛᱮᱜ ᱜᱮ ᱯᱮᱨᱮᱡᱚᱜ ᱠᱟᱱ ᱛᱟᱦᱮᱸᱱᱟ
ᱦᱮᱸ ᱟᱫᱚ ᱱᱤᱛᱚᱜ ᱟᱥᱟᱲ ᱵᱚᱝᱜᱟᱭ ᱯᱟᱲᱟᱣ ᱟᱠᱟᱱᱟ ᱱᱤᱛᱚᱜ ᱫᱚ ᱵᱟᱠᱷᱟᱡ ᱯᱮᱨᱮᱡ ᱛᱟᱦᱮᱸᱱᱟ
ᱦᱳᱭ ᱦᱟᱸ ᱱᱚᱜᱼᱚᱭ ᱟᱨᱦᱚᱸ ᱢᱟᱦᱟ ᱵᱚᱨᱥᱟᱹ ᱢᱟᱦᱟ ᱛᱤᱭᱳᱜᱚᱜ ᱠᱟᱱ ᱜᱮᱭᱟᱭ ᱡᱟᱹᱲᱤ ᱫᱟᱜ ᱠᱚᱛᱮ ᱟᱨᱦᱚᱸᱭ ᱯᱮᱨᱮᱡ ᱮ ᱫᱚᱦᱚᱭᱟ ᱩᱱ ᱡᱚᱠᱷᱚᱱ ᱟᱨᱠᱤ ᱢᱚᱡᱽ ᱧᱮᱞᱚᱜᱚᱜᱼᱟ ᱚᱱᱟ ᱠᱚ
ᱦᱮᱸ
ᱦᱮᱸ
ᱟᱨ ᱚᱱᱠᱟ ᱛᱟᱦᱞᱮ ᱟᱯᱮᱭᱟᱜ ᱫᱚ ᱜᱟᱰᱟ ᱠᱚᱛᱮ ᱫᱚ ᱵᱟᱯᱮ ᱪᱟᱥ ᱵᱟᱲᱟᱭᱟ ᱵᱟᱝ
ᱦᱳᱭ ᱚᱱᱠᱟ ᱜᱟᱰᱟ ᱵᱟᱝ ᱵᱟᱹᱱᱩᱜ ᱛᱮ ᱚᱱᱠᱟ ᱫᱚ ᱤᱱᱟᱹᱜ ᱦᱚᱸ ᱢᱟᱱᱮ ᱚᱱᱟ ᱯᱷᱮᱰ ᱠᱚᱨᱮ ᱪᱟᱥ ᱵᱟᱥ ᱠᱚᱫᱚ ᱵᱟᱝ ᱦᱩᱭᱩᱜᱼᱟ ᱢᱮᱱᱠᱷᱟᱱ ᱱᱚᱱᱚᱛᱮ ᱫᱚ ᱢᱟᱨᱥᱟᱞ ᱢᱮᱱᱟᱜ ᱛᱚ ᱱᱚᱛᱮ ᱫᱚ ᱚᱲᱟᱜ ᱯᱷᱮᱰᱯᱷᱰ ᱠᱚᱨᱮ ᱦᱩᱲᱩ ᱢᱟᱱᱮ ᱵᱟᱹᱫᱽ ᱯᱷᱮᱰ ᱠᱚᱨᱮ ᱢᱟᱱᱮ ᱪᱟᱥ ᱫᱚ ᱦᱩᱭᱩᱜᱚᱜ ᱜᱮᱭᱟ ᱵᱷᱟᱜᱤ ᱜᱮ ᱚᱱᱮ ᱚᱱᱟ ᱢᱟᱨᱥᱟᱞ ᱫᱟᱜ ᱠᱚᱛᱷᱮᱡ ᱢᱟᱨᱥᱟᱞ ᱟᱯᱮ ᱟᱯᱮ ᱚᱱᱛᱮ ᱠᱚᱫᱚ ᱚᱠᱟ ᱞᱮᱠᱟ
ᱟᱞᱮ ᱱᱚᱱᱛᱮ ᱫᱚ ᱢᱤᱫᱴᱮᱱ ᱰᱮᱢ ᱢᱮᱱᱟᱜᱼᱟ ᱢᱮᱱᱠᱷᱟᱱ ᱚᱱᱟ ᱰᱮᱢ ᱠᱷᱚᱡ ᱫᱚ ᱜᱟᱰᱟ ᱨᱮ ᱫᱟᱜ ᱦᱤᱡᱩᱜ ᱜᱤᱭᱟ ᱟᱫᱚ ᱱᱮᱛᱟᱨ ᱥᱤᱛᱩᱝ ᱩᱱ ᱫᱚ ᱟᱸᱡᱮᱛᱚᱜ ᱜᱮᱭᱟ ᱩᱱᱟᱹᱜ ᱴᱟ ᱫᱚ ᱵᱟᱝ ᱛᱟᱦᱮᱸᱱᱟ ᱟᱫᱚ ᱚᱱᱟ ᱰᱮᱢ ᱫᱟᱜ ᱢᱟᱱᱮ ᱜᱟᱰᱟ ᱫᱟᱜ ᱛᱮᱜᱮ ᱪᱟᱥ ᱵᱟᱲᱟ ᱫᱚ ᱦᱩᱭᱩᱜᱼᱟ ᱥᱚᱵᱽᱡᱤ ᱠᱚ ᱪᱟᱥ ᱦᱩᱭᱩᱜ ᱜᱮᱭᱟ ᱛᱟᱯᱨᱮ ᱦᱩᱲᱩ ᱠᱚᱫᱚ ᱦᱩᱭᱩᱜ ᱠᱟᱱ ᱜᱮᱭᱟ ᱟᱞᱮ ᱫᱚ ᱵᱟᱨ ᱫᱚᱯᱷᱟ ᱞᱮ ᱪᱟᱥᱼᱟ ᱪᱮᱞᱮ ᱟᱨ ᱟᱞᱮ ᱫᱚ ᱢᱟᱱᱮ ᱡᱟᱯᱟᱜ ᱜᱟᱰᱟ ᱡᱟᱯᱟᱜ ᱨᱮ ᱠᱷᱮᱛ ᱢᱮᱱᱟᱜ ᱛᱟᱞᱮᱭᱟ ᱛᱟᱦᱚᱞᱮ ᱚᱱᱟ ᱦᱚᱛᱮᱡ ᱛᱮ ᱵᱷᱟᱜᱤ ᱜᱮ ᱦᱩᱭᱩᱜ ᱟᱞᱮ ᱱᱚᱛᱮ ᱫᱚ ᱡᱟᱥᱛᱤ ᱫᱚ ᱥᱚᱵᱽᱡᱤ ᱡᱟᱹᱥᱛᱤ ᱠᱚ ᱪᱟᱥᱟ
ᱥᱚᱵᱽᱡᱤ ᱦᱚᱸ ᱢᱟᱱᱮ ᱡᱟᱦᱟᱸ ᱛᱤᱱᱟᱹᱜ ᱟᱭᱢᱟ ᱞᱮᱠᱟᱱᱟᱜ ᱥᱚᱵᱽᱡᱤ ᱠᱚ
ᱦᱮᱸ ᱟᱭᱢᱟ ᱞᱮᱠᱟ ᱯᱚᱴᱚᱞ ᱠᱚ ᱤᱭᱟᱹ ᱠᱚ ᱡᱷᱤᱸᱜᱟᱹ ᱠᱚ ᱛᱟᱨᱯᱚᱨᱮ ᱵᱤᱞᱟᱹᱛᱤ ᱵᱮᱸᱜᱟᱲ ᱠᱚ ᱛᱟᱦᱮᱱ ᱠᱟᱱ ᱜᱮᱭᱟ ᱥᱟᱶᱛᱮ ᱠᱚᱸᱰᱷᱟ ᱠᱚ᱾
ᱟᱪᱪᱷᱟ ᱟᱪᱪᱷᱟ ᱟᱪᱷᱟ ᱦᱮᱸ ᱴᱷᱤᱠ ᱴᱷᱤᱠ
ᱠᱚᱸᱠᱷ
ᱦᱸ ᱦᱮᱸ ᱱᱚᱱᱛᱮ ᱨᱮᱦᱚᱸ ᱪᱟᱥ ᱫᱚ ᱦᱩᱭᱩᱜᱚᱜ ᱜᱮᱭᱟ ᱛᱚᱵᱮ ᱡᱟᱦᱟᱸ ᱢᱟᱱᱮ ᱵᱟᱲᱜᱮ ᱠᱤᱱᱵᱟ ᱡᱟᱦᱟᱸ ᱵᱷᱤᱴᱟᱹ ᱵᱚ ᱢᱮᱛᱟᱜ ᱠᱟᱱᱟ ᱚᱱᱟ ᱠᱚᱨᱮ ᱡᱟᱹᱥᱛᱤ ᱯᱚᱴᱚᱞ ᱡᱷᱤᱸᱜᱟᱹ ᱵᱮᱸᱜᱟᱲ ᱴᱷᱤᱠᱜᱮᱭᱟ ᱟᱫᱚ ᱱᱚᱱᱛᱮ ᱫᱚ ᱦᱟᱜ ᱢᱟᱱᱮ ᱤᱱᱟᱹᱜ ᱪᱟᱥ ᱦᱩᱭᱩᱜᱚᱜ ᱨᱮᱦᱚᱸ ᱢᱟᱱᱮ ᱠᱷᱟᱹᱞᱤ ᱟᱯᱱᱟᱨ ᱥᱩᱢᱩᱝ ᱜᱤ ᱠᱷᱟᱹᱞᱤ ᱡᱚᱢ ᱵᱟᱠᱷᱨᱟ ᱚᱲᱟᱜ ᱨᱮ ᱞᱟᱹᱜᱤᱫ ᱠᱚ ᱪᱟᱥ ᱵᱟᱲᱟᱭᱟ ᱡᱟᱹᱥᱛᱤ ᱫᱚ ᱴᱷᱤᱠ ᱜᱮᱭᱟ
ᱦᱮᱸ ᱚᱱᱟ ᱫᱚ ᱱᱟᱯᱟᱭᱚᱜ ᱠᱟᱱ ᱜᱮᱭᱟ ᱢᱟᱱᱮ ᱦᱮᱸ ᱢᱟᱱᱮ ᱴᱟᱴᱠᱟ ᱡᱤᱱᱤᱥ ᱵᱩᱱ ᱡᱚᱢ ᱞᱮᱠᱷᱟᱱ ᱚᱱᱟᱜᱮ ᱟᱵᱚ ᱦᱚᱲᱢᱚ ᱱᱤᱭᱮ ᱵᱮᱥ ᱛᱟᱦᱮᱱᱟ᱾
ᱦᱳᱭ ᱦᱳᱭ ᱴᱷᱤᱠ᱾
ᱵᱟᱡᱟᱨ ᱠᱚᱨᱮᱱᱟᱜ ᱫᱚ ᱟᱹᱰᱤ ᱫᱤᱱ ᱠᱷᱚᱱ ᱠᱚ ᱟᱹᱠᱷᱨᱤᱧ ᱫᱚᱦᱚ ᱠᱟᱛ᱾
ᱦᱮᱸ ᱵᱟᱠᱷᱟᱡ ᱫᱚ ᱚᱱᱟ ᱨᱮᱭᱟᱜ ᱠᱳᱱᱳ ᱜᱩᱱ ᱠᱚ ᱛᱷᱩᱲᱟ ᱟᱫ ᱢᱟᱱᱮ ᱟᱫ ᱠᱚᱜᱼᱟ ᱟᱨᱠᱤ᱾ ᱡᱟᱦᱟᱸ ᱛᱤᱱᱟᱹᱜ ᱚᱱᱟ ᱨᱮᱭᱟᱜ ᱤᱭᱟᱹ ᱠᱚ ᱛᱟᱦᱮᱱᱟ᱾
ᱠᱟᱢᱤ ᱨᱮᱭᱟᱜ ᱠᱟᱱᱟ ᱚᱱᱟ ᱫᱚ ᱵᱟᱝ ᱛᱟᱸᱦᱮᱱᱟ ᱚᱱᱟ᱾
ᱦᱮᱸ ᱴᱷᱤᱠ ᱴᱷᱤᱠ᱾ ᱟᱨ ᱡᱮᱢᱚᱱ ᱟᱵᱩ ᱫᱚ ᱡᱟᱦᱟᱸ ᱢᱟᱱᱮ ᱵᱟᱹᱫᱽ ᱠᱚᱨᱮᱱᱟᱜ ᱡᱟᱦᱟᱸ ᱢᱟᱱᱮ ᱡᱟᱸᱦᱟ ᱫᱩᱨᱤᱵᱽ ᱛᱮ᱾ ᱢᱟᱱᱮ ᱟᱡᱴᱷᱮ ᱚᱢᱚᱱᱚᱜᱼᱟ᱾ ᱡᱮᱜᱩᱞᱳ ᱡᱚᱢ ᱛᱮᱱᱟᱜ ᱡᱤᱱᱤᱥ ᱢᱟᱱᱮ ᱥᱮᱨᱢᱟ ᱨᱮ᱾ ᱴᱷᱤᱠᱜᱤᱭᱟ ᱚᱱᱟ ᱠᱚ ᱡᱚᱢ ᱞᱮᱠᱷᱟᱡ ᱫᱚ ᱪᱮᱫ ᱪᱤᱠᱟᱜ ᱟ ᱢᱟᱱᱮ ᱦᱚᱲᱢᱚ ᱨᱮᱦᱚᱸ ᱠᱤᱪᱷᱩ ᱯᱨᱳᱴᱤᱱ ᱞᱮᱠᱟᱛᱮ ᱢᱟᱱᱮ ᱟᱹᱰᱤ ᱵᱷᱟᱜᱤ ᱠᱟᱹᱢᱤᱭᱟ ᱚᱱᱟ ᱠᱚᱫᱚ ᱡᱮ ᱛᱚ ᱚᱱᱟ ᱫᱚ ᱢᱟᱱᱮ ᱫᱩᱨᱤᱵᱽ ᱨᱮ ᱢᱟᱱᱮ ᱥᱮᱨᱢᱟ ᱨᱮ ᱢᱤᱫ ᱫᱷᱚᱢ ᱟᱡᱛᱮ ᱚᱢᱚᱱᱚᱜ ᱠᱟᱱᱟ᱾ ᱢᱟᱱᱮ ᱚᱱᱟ ᱠᱚ ᱡᱤᱱᱤᱥ ᱫᱚ ᱟᱨᱦᱚᱸ ᱡᱟᱹᱥᱛᱤ ᱢᱟᱱᱮ ᱡᱚᱢ ᱫᱚ ᱟᱹᱰᱤᱜᱮ ᱞᱟᱹᱠᱛᱤᱭᱟ᱾
ᱱᱮᱛᱟᱨ ᱫᱚ ᱮᱠᱪᱩᱭᱮᱞᱤ ᱢᱟᱹᱱᱢᱤ ᱦᱚᱛᱚ ᱚᱱᱠᱟ ᱴᱟᱴᱠᱟ ᱵᱟᱵᱚᱱ ᱡᱚᱢᱮᱫ ᱛᱮ ᱵᱤᱥᱤᱫᱤᱱ ᱫᱚ ᱵᱟᱵᱚᱱ ᱵᱟᱧᱪᱟᱜ
ᱵᱟᱠᱷᱟᱡ ᱫᱚ ᱮᱠᱫᱚᱢ ᱟᱵᱚᱣᱟᱜ ᱢᱟᱱᱮ ᱦᱚᱲᱢᱚ ᱨᱮᱭᱟᱜ ᱥᱟᱱᱟᱢ ᱤᱭᱟᱹ ᱠᱚ ᱟᱫ ᱪᱟᱵᱟᱜ ᱠᱟᱱᱟ᱾
ᱦᱮᱸ ᱢᱩᱱᱜᱟᱹ ᱟᱲᱟᱜ ᱠᱚᱦᱚᱸ ᱚᱱᱠᱟ ᱵᱟᱝᱠᱚ ᱧᱩᱫᱟ ᱱᱮᱛᱟᱨ ᱡᱮᱢᱚᱱ ᱱᱮᱛᱟᱨ ᱫᱤᱱ ᱫᱚ ᱟᱲᱟᱜ ᱥᱟᱠᱟᱢ ᱠᱚ ᱫᱚᱢᱮ ᱦᱩᱭᱩᱜ ᱜᱮᱭᱟ ᱚᱱᱠᱟ ᱱᱮᱛᱟᱨ ᱫᱚ ᱵᱟᱠᱚ ᱥᱤᱫ ᱵᱟᱲᱟᱭᱮᱫᱟ ᱥᱮ ᱵᱟᱠᱚ ᱩᱛᱩᱭᱮᱫᱟ ᱢᱮᱱᱠᱷᱟᱱ ᱚᱱᱟ ᱠᱚ ᱡᱚᱢ ᱞᱮᱠᱷᱟᱡ ᱫᱚ ᱟᱹᱰᱤ ᱱᱟᱯᱟᱭᱚᱜᱼᱟ ᱥᱮ᱾
ᱨᱚᱦᱮᱛᱮ
ᱥᱮᱫᱟᱭ ᱨᱮᱱ ᱦᱚᱲ ᱠᱚ ᱡᱩᱫᱤᱢ ᱧᱮᱞ ᱠᱚᱣᱟ ᱦᱟᱸᱜ᱾ ᱢᱟᱱᱮ ᱛᱤᱱᱟᱹᱜ ᱩᱱᱠᱩ ᱫᱚ ᱮᱠᱮᱱ ᱵᱤᱨᱵᱩᱨᱩ ᱨᱮᱭᱟᱜ ᱡᱤᱱᱤᱥ ᱠᱚ ᱡᱚᱢᱮᱫ ᱛᱟᱦᱮᱸᱫ ᱚᱱᱟᱛᱮ ᱟᱹᱰᱤ ᱫᱤᱱ ᱮᱠᱷᱚᱱᱳ ᱯᱚᱨᱡᱚᱱᱛᱚ ᱵᱟᱧᱪᱟᱣ ᱢᱮᱱᱟᱜ ᱠᱚᱜᱮᱭᱟ᱾
ᱦᱳᱭ ᱦᱳᱭ ᱴᱷᱤᱠ ᱴᱷᱤᱠ ᱵᱟᱠᱷᱟᱡ ᱫᱚ
ᱯᱨᱚᱜᱟᱱ ᱦᱚᱸ ᱦᱩᱭ ᱠᱟᱱᱟ
ᱟᱸ-ᱟᱸ ᱯᱟᱹᱦᱤᱞ ᱨᱮ ᱞᱮᱠᱟ ᱡᱩᱫᱤ ᱱᱟᱦᱟᱜ ᱨᱮ ᱚᱱᱠᱟ ᱡᱩᱫᱤ ᱡᱚᱢ ᱤᱫᱤ ᱠᱟᱛᱮ ᱡᱩᱫᱤ ᱦᱩᱭ ᱠᱚᱜᱼᱟ᱾ ᱛᱷᱟᱞᱮ ᱟᱵᱚ ᱢᱟᱹᱱᱢᱤ ᱡᱟᱦᱟᱸ ᱱᱟᱱᱦᱟᱜ ᱨᱮ ᱢᱮᱱᱟᱜ ᱵᱚᱱᱟ ᱥᱮ ᱢᱟᱱᱮ ᱟᱹᱰᱤ ᱥᱮᱨᱢᱟ ᱜᱮ ᱟᱨᱠᱤ ᱵᱚᱱ ᱛᱟᱦᱮᱸ ᱫᱟᱲᱮ ᱠᱮᱭᱟ ᱱᱚᱝᱠᱟ ᱢᱤᱫᱴᱮᱡ
ᱦᱳᱭ ᱟᱫᱚ ᱱᱮᱛᱟᱨ ᱫᱚ ᱚᱱᱮ ᱚᱱᱠᱟ ᱥᱟᱨ ᱪᱟᱯᱟᱱ ᱠᱚᱦᱚᱸ ᱫᱚᱢᱮ ᱵᱚᱱ ᱮᱢᱟᱜ ᱠᱟᱱᱟ ᱱᱮᱛᱟᱨ ᱫᱚ᱾ ᱢᱟᱱᱮ ᱜᱩᱨᱤᱡ ᱠᱚ ᱠᱷᱮᱛ ᱠᱚᱨᱮ ᱫᱚ ᱚᱱᱠᱟ ᱫᱚ ᱵᱟᱵᱚᱱ ᱮᱢᱟᱜ ᱠᱟᱱᱟ ᱪᱟᱥ ᱢᱟᱱᱮ ᱟ ᱤᱭᱟᱹ ᱜᱮ ᱵᱟᱹᱱᱩᱜ ᱟᱠᱟᱫᱟ᱾ ᱡᱤᱣᱮ ᱡᱤᱱᱤᱥ ᱥᱟᱵᱟᱫ ᱜᱮ ᱵᱟᱹᱱᱩᱜ ᱠᱚ ᱛᱟᱵᱚᱱᱟ ᱛᱟᱦᱚᱞᱮ ᱟᱫᱚ ᱪᱤᱠᱛᱮᱟᱨᱮ ᱧᱟᱢᱟ ᱥᱟᱨ᱾ ᱥᱮᱫᱟᱭ ᱫᱚ ᱡᱮᱢᱚᱱ ᱚᱱᱟ ᱜᱩᱨᱤᱡ ᱠᱚ ᱜᱤᱰᱤ ᱠᱟᱜ ᱠᱟᱱ ᱛᱟᱦᱮᱸᱫ ᱚᱱᱟ ᱜᱮᱠᱚ ᱮᱢᱟᱜ ᱠᱟᱱ ᱛᱟᱦᱮᱸᱫ ᱚᱱᱠᱟᱱᱟᱜ ᱥᱟᱨ ᱠᱚᱫᱚ ᱵᱟᱠᱚ ᱮᱢᱟᱜ ᱠᱟᱱ ᱛᱟᱦᱮᱸᱫ ᱢᱟᱱᱮ ᱵᱟᱝ ᱛᱟᱦᱮᱸ ᱠᱟᱱᱟ ᱩᱱ ᱴᱟᱭᱤᱢ ᱨᱮᱫᱚ ᱦᱚᱭᱛᱳ ᱠᱟᱹᱢᱤ ᱠᱟᱫᱚ ᱦᱩᱭ ᱠᱟᱱᱟ ᱟᱫᱚ ᱥᱚᱦᱚᱡ ᱛᱮᱠᱚ ᱠᱩᱥᱤᱭᱟᱜ ᱠᱟᱱᱟ ᱢᱟᱹᱱᱢᱤ ᱦᱮᱸ ᱥᱮ ᱵᱟᱝ
ᱵᱟᱠᱟᱡ ᱫᱚ ᱢᱟᱱᱮ ᱱᱟᱦᱟᱜ ᱨᱮᱫᱚ ᱢᱟᱱᱮ ᱚᱠᱟ ᱢᱟᱱᱮ ᱚᱠᱟᱛᱮ ᱟᱞᱜᱟᱛᱮ ᱟᱹᱰᱤ ᱩᱥᱟᱹᱨᱟ ᱠᱟᱹᱢᱤ ᱠᱚ ᱯᱟᱨᱚᱢ ᱜᱚᱫᱟᱜ ᱚᱱᱟᱜᱮ ᱡᱟᱹᱥᱛᱤ ᱜᱮ ᱠᱷᱚᱡᱚᱜ ᱠᱟᱱᱟ ᱠᱚᱫᱚ
ᱮᱠᱫᱚᱢ ᱦᱮᱸ ᱟᱨ ᱚᱱᱮ ᱟᱞᱜᱟᱛᱮ ᱠᱟᱹᱢᱤ ᱯᱟᱨᱚᱢ ᱠᱟᱛᱮᱜ ᱜᱮ ᱟᱫᱚ ᱱᱤᱛᱚᱜ ᱫᱚ ᱵᱮᱥᱤ ᱫᱤᱱ ᱵᱟᱵᱚᱱ ᱵᱟᱧᱪᱟᱜᱼᱟ᱾
ᱦᱳᱭ ᱮᱠᱫᱚᱢ ᱚᱱᱟ ᱢᱟ ᱴᱷᱤᱠ
ᱟᱯᱮ ᱚᱱᱛᱮ ᱫᱚ ᱚᱱᱠᱟ ᱡᱤᱱᱤᱥ ᱠᱚ ᱢᱮᱱᱟᱜ ᱠᱚᱜᱮᱭᱟ ᱡᱮ ᱰᱟᱝᱨᱤ ᱢᱮᱨᱚᱢ ᱠᱚ ᱚᱱᱠᱟ ᱠᱚ ᱪᱟᱥ ᱢᱟᱱᱮ? ᱫᱚᱦᱚ ᱠᱟᱜ ᱜᱮᱭᱟ?
ᱦᱳᱭ ᱱᱚᱛᱮ ᱢᱮᱱᱟᱜ ᱠᱚᱜᱮᱭᱟ ᱰᱟᱝᱨᱤ ᱢᱮᱨᱚᱢ ᱠᱚᱫᱚ᱾
ᱛᱚ ᱢᱟᱱᱮ ᱚᱱᱠᱟ ᱪᱮᱫ ᱛᱮᱠᱚ ᱪᱟᱥ ᱵᱟᱲᱟᱭ ᱜᱮᱭᱟ ᱡᱟᱹᱥᱛᱤ ᱫᱚ?
ᱵᱟᱹᱨᱥᱟᱹ ᱨᱮ ᱡᱟᱦᱟᱸ ᱦᱩᱲᱩ ᱥᱟᱶᱛᱮ ᱡᱟᱦᱟᱸ ᱦᱟᱭᱞᱤᱱ ᱦᱩᱲᱩ ᱠᱚ ᱢᱮᱛᱟᱜ ᱠᱟᱱᱟ ᱥᱤᱛᱩᱝ ᱫᱤᱱ ᱨᱮ ᱠᱤᱝᱵᱟ